ᱡᱚᱦᱟᱨ ᱜᱮ ᱫᱟᱫᱟ
ᱦᱚᱸ ᱡᱚᱦᱟᱨ ᱜᱮ ᱵᱚᱠᱚᱧ ᱡᱚᱦᱟᱨ ᱜᱮ ᱛᱟᱨᱯᱚᱨᱮ ᱵᱚᱠᱚᱧ ᱪᱮᱫ ᱠᱚᱢ ᱪᱤᱠᱟᱹᱭᱮᱫᱟ᱾
ᱪᱮᱫ ᱦᱚ ᱵᱟᱝ ᱳᱭ ᱫᱩᱲᱩᱵ ᱵᱟᱲᱟ ᱜᱮ ᱛᱚ ᱟᱢᱫᱚᱢ ᱪᱤᱠᱟᱹ ᱵᱟᱲᱟᱭᱟ ᱫᱟ ᱛᱟᱦᱞᱮ᱾
ᱪᱮᱫ ᱫᱚ ᱵᱟᱝ-ᱟ ᱫᱩᱲᱩᱵ ᱵᱟᱲᱟ ᱟᱠᱟᱱᱟ ᱱᱚᱜᱼᱚᱭ ᱥᱚᱲᱚᱠ ᱥᱮᱫ ᱨᱮ᱾ ᱥᱚᱲᱚᱠ ᱫᱷᱟᱨᱮ ᱨᱮ ᱦᱮᱸ᱾
ᱟᱫᱚ ᱪᱮᱫ ᱞᱮᱠᱟ ᱢᱮᱱᱟᱜᱼᱟ ᱞᱟ. ᱭ ᱢᱮ᱾
ᱦᱮᱸ ᱵᱮᱥ ᱫᱚ ᱵᱮᱥ ᱜᱮ ᱦᱮᱱᱟᱜ ᱠᱤᱧᱟ, ᱟᱢᱜᱮ ᱚᱠᱟ ᱞᱮᱠᱟ ᱦᱮᱱᱟᱜ ᱠᱟᱢᱟ ᱟᱨ ᱚᱲᱟᱜ ᱦᱚᱲ ᱠᱚᱦᱚᱸ ᱚᱠᱟ ᱞᱮᱠᱟ ᱦᱮᱱᱟᱜ ᱠᱚᱣᱟ᱾
ᱤᱧ ᱦᱚ ᱵᱷᱟᱜᱮ ᱜᱮ ᱢᱤᱱᱟᱹᱧ ᱜᱮᱭᱟ ᱟᱨ ᱚᱲᱟᱜ ᱦᱚᱲᱦᱚ ᱵᱷᱟᱜᱮ ᱜᱮ ᱦᱮᱱᱟᱜ ᱠᱚᱣᱟ᱾ ᱛᱟᱦᱞᱮ ᱟᱫᱚ ᱟᱯᱮ ᱥᱮᱫ ᱫᱚ ᱪᱟᱥ ᱵᱟᱥ ᱠᱚᱫᱚ ᱛᱤᱱᱟᱹᱜ ᱥᱟᱜᱤᱧ ᱯᱮ ᱞᱟᱦᱟ ᱠᱮᱫᱟ ᱛᱟᱦᱮᱞᱮ᱾
ᱦᱮᱸ ᱪᱟᱥ ᱵᱟᱥ ᱠᱚᱫᱚ ᱱᱚᱜᱼᱚᱭ ᱛᱚ, ᱮᱛᱚᱦᱚᱵ ᱢᱟᱱᱮ ᱥᱟᱹᱨᱫᱤ ᱪᱟᱞᱟᱜ ᱠᱟᱱ ᱜᱮᱭᱟ ᱮᱠᱷᱚᱱᱳ ᱟᱹᱣᱨᱤᱠᱚ ᱨᱚᱦᱚᱭ ᱢᱩᱪᱟᱹᱫ, ᱪᱟᱹᱫᱟ ᱦᱮᱸ ᱟᱡ ᱦᱚ ᱤᱧᱦᱚᱸᱼᱼ ᱚᱛ ᱯᱩᱨᱟᱹ ᱵᱤᱱᱤᱰ ᱦᱮᱱᱟᱜ ᱠᱷᱟᱹᱛᱤᱨ ᱛᱮ ᱟᱫᱚ ᱦᱟᱜ ᱚᱲᱟᱜ ᱥᱮᱱ ᱫᱚ ᱵᱟᱹᱧ ᱪᱟᱞᱟᱣ ᱟᱠᱟᱱᱟ ᱪᱟᱥ ᱠᱟᱢᱤᱨᱮᱫᱚ ᱱᱤᱭᱟᱹ ᱫᱷᱟᱶᱼᱼ ᱟᱫᱚ ᱵᱟᱹᱧ ᱜᱚᱲᱚ ᱫᱟᱲᱮᱭᱟᱠᱚ ᱠᱟᱱᱟ ᱠᱟᱹᱴᱤᱡ᱾ ᱦᱩᱸ ᱚᱞᱚᱜ ᱯᱟᱲᱦᱟᱜ ᱦᱩᱭᱩᱜ ᱠᱟᱱ ᱠᱷᱟᱹᱛᱤᱨ ᱛᱮ ᱟᱫᱚ ᱪᱟᱥ ᱠᱟᱹᱢᱤ ᱨᱮᱫᱚ ᱵᱟᱝ ᱪᱟᱞᱟᱣ ᱦᱟᱛᱟᱲ ᱦᱩᱭᱩᱜ ᱠᱟᱱᱟ ᱱᱤᱭᱟᱹ ᱫᱷᱟᱣ ᱫᱚ ᱦᱟᱸᱜ ᱵᱤᱱᱤᱰ ᱦᱮᱱᱟᱜ ᱠᱟᱜᱼᱟ ᱛᱚ ᱦᱚᱸᱜᱼᱚᱭ ᱟᱨ ᱢᱚᱬᱮ ᱛᱩᱨᱩᱭ ᱢᱟᱦᱟ ᱯᱚᱨ ᱜᱮ ᱵᱤᱱᱤᱰ ᱦᱮᱱᱟᱜ ᱠᱟᱜ-ᱟ᱾
ᱚ᱾
ᱛᱟᱦᱚᱞᱮ ᱵᱚᱠᱚᱧ ᱟᱢ ᱫᱚ ᱚᱲᱟᱜ ᱥᱮᱫ ᱨᱮᱜᱮ ᱦᱮᱱᱟᱢᱟ, ᱥᱮ ᱚᱞᱚᱜ ᱯᱟᱲᱦᱟᱜ ᱠᱟᱱ ᱜᱮᱭᱟᱢ ᱱᱚᱛᱮ ᱢᱮᱥ ᱠᱚᱨᱮᱜ ᱜᱮ ᱦᱮᱱᱟᱢᱟ?
ᱟᱫᱚ ᱚᱲᱟᱜ ᱠᱚᱲᱮ ᱫᱚ ᱵᱟᱱᱩᱧ ᱜᱮᱭᱟ ᱥᱮᱭ ᱯᱟᱲᱦᱟᱜ ᱞᱟᱜᱤᱫ ᱫᱚ ᱢᱮᱥ ᱠᱚᱨᱮ ᱜᱮ ᱢᱤᱱᱟᱹᱧᱟ ᱵᱟᱭᱨᱮ ᱨᱮᱜᱮ ᱟᱫᱚ ᱯᱟᱲᱦᱟᱣ ᱠᱚᱫᱚ ᱚᱱᱟ ᱦᱚᱛᱮᱡ ᱛᱮ ᱵᱟᱭᱨᱮ ᱥᱮᱫᱜᱮ ᱢᱤᱱᱟᱹᱧᱟ᱾ ᱟᱫᱚ ᱚᱲᱟᱜ ᱨᱮᱫᱚ ᱪᱟ ᱵᱟᱲᱟ ᱦᱩᱭᱩᱜ ᱜᱮᱭᱟ ᱟᱫᱚ ᱡᱩᱫᱤ ᱪᱟ ᱢᱚᱱ ᱱᱟᱠᱷᱟᱱ ᱫᱚ ᱢᱚᱱ ᱡᱩᱫᱤ ᱴᱟᱱᱟᱭ ᱜᱮᱭᱟ ᱛᱚ ᱪᱟ ᱵᱟᱲᱟ ᱜᱮ ᱦᱩᱭᱩᱜ ᱜᱮᱭᱟ᱾
ᱤᱧᱦᱚᱸ ᱪᱟᱥ ᱠᱟᱹᱢᱤ ᱨᱮᱫᱚ ᱪᱤᱧ ᱦᱚᱸ ᱪᱟᱥ ᱠᱟᱹᱢᱤ ᱫᱚ ᱚᱲᱟᱜ ᱛᱤᱧ ᱨᱩᱣᱟᱹᱲ ᱜᱮ ᱛᱟᱦᱮᱸᱫ, ᱛᱟᱹᱭ ᱫᱤᱧ ᱦᱟᱸᱜ ᱪᱟᱥ ᱠᱟᱹᱢᱤ ᱨᱮᱫᱚ ᱚᱲᱟᱜ ᱠᱚᱫᱩᱧ ᱨᱩᱭᱟᱹᱲ ᱜᱮ ᱛᱟᱦᱮᱸᱫ ᱢᱮᱱᱠᱷᱟᱱ ᱱᱤᱭᱟᱹ ᱫᱷᱟᱣ ᱜᱮ ᱦᱟᱸᱜ ᱵᱟᱹᱧ ᱨᱩᱣᱟᱹᱲ ᱫᱟᱲᱮ ᱠᱟᱱᱟ ᱱᱚᱜᱼᱚᱭ, ᱱᱤᱭᱟᱹ ᱫᱷᱟᱣ ᱫᱚ ᱮᱢᱚᱱ ᱚᱠᱛᱚ ᱨᱮ ᱵᱤᱱᱤᱰ ᱴᱟ ᱯᱟᱲᱟᱣ ᱟᱠᱟᱱ ᱛᱟᱞᱮᱭᱟ ᱥᱟᱹᱨᱫᱤ ᱪᱟᱥ ᱠᱟᱹᱢᱤ ᱦᱚᱸ ᱪᱟᱞᱟᱜ ᱠᱟᱱᱟ ᱟᱨᱚ ᱛᱮ ᱵᱤᱱᱤᱰ ᱦᱚᱸ ᱯᱟᱲᱟᱣ ᱟᱠᱟᱱᱟ ᱦᱩᱸ ᱚᱱᱟ ᱵᱤᱱᱤᱰ ᱠᱚ ᱮᱢ ᱠᱟᱛᱮ ᱛᱮ ᱟᱹᱱᱤᱡ ᱪᱷᱟᱵᱟ ᱞᱮᱱ ᱜᱮ ᱟᱫᱚ ᱩᱱ ᱫᱚ ᱵᱤᱱᱤᱰ ᱠᱚ ᱪᱟᱵᱟ ᱪᱟᱵᱟ ᱛᱮᱜᱮ ᱪᱟᱥ ᱠᱟᱹᱢᱤ ᱦᱚᱸ ᱜᱚᱫᱚᱜᱼᱟ᱾
ᱦᱩᱸ ᱦᱩᱸ ᱦᱩᱸ ᱟᱫᱚ ᱛᱟᱦᱞᱮ ᱟ ᱦᱩᱸ᱾
ᱞᱟᱹᱭ ᱪᱮᱫ ᱮᱢ ᱪᱤᱠᱟᱹ ᱫᱟᱲᱮᱭᱟᱜ-ᱟ ᱦᱳᱭ᱾ ᱱᱤᱡᱮᱨᱟᱜ ᱚᱞᱚᱜ ᱯᱟᱲᱦᱟᱜᱴᱣ ᱛᱚ ᱪᱟᱹᱞᱩ ᱤᱫᱤ ᱦᱩᱭᱩᱜᱼᱟ ᱱᱤᱭᱟᱹ ᱡᱟᱦᱟ ᱪᱟᱥ ᱠᱟᱹᱢᱤ ᱚᱲᱟᱜ ᱦᱚᱲ ᱦᱚᱸᱠᱚ ᱥᱟᱢᱴᱟᱣ ᱜᱮᱭᱟ ᱦᱟᱸᱜ ᱚᱱᱛᱮ ᱛᱟᱦᱞᱮ ᱵᱚᱠᱚᱧ ᱚᱞᱚᱜ ᱯᱟᱲᱦᱟᱣ ᱠᱚᱫᱚ
ᱦᱩᱸ ᱦᱩᱸ ᱦᱩᱸ ᱞᱟᱹᱭ ᱢᱮ,
ᱵᱚᱠᱚᱧ ᱚᱞᱚᱜ ᱯᱟᱲᱦᱟᱣ ᱠᱚᱫᱚ ᱛᱟᱦᱞᱮ ᱚᱠᱟ ᱞᱮᱠᱟ ᱪᱟᱞᱟᱜ ᱠᱟᱱᱟ ᱵᱤᱱᱤᱰ ᱠᱚ ᱛᱤᱥ ᱠᱚᱛᱮ ᱛᱟᱯᱮ ᱛᱟᱦᱚᱞᱮ?
ᱦᱮᱸ ᱫᱟᱫᱟ ᱟᱞᱮᱭᱟᱜ ᱫᱚ ᱵᱤ ᱮᱰ ᱫᱚ ᱟᱹᱣᱨᱤ ᱠᱚᱢᱯᱞᱤᱴᱟ ᱵᱤ ᱮᱰ ᱠᱚᱫᱚ ᱟᱹᱣᱨᱤ ᱤᱱᱟᱹᱜ ᱥᱟᱜᱤᱧ ᱫᱚ ᱾ ᱠᱚᱞᱮᱡᱽ ᱨᱮᱠᱚ ᱪᱟᱞᱟᱜ ᱠᱟᱱᱟ᱾ ᱦᱮᱸ ᱠᱚᱞᱮᱡᱽ ᱠᱚ ᱫᱚ ᱠᱚᱞᱮᱡᱽ ᱨᱮᱜᱮ ᱪᱟᱜ ᱠᱟᱱᱟ ᱢᱮᱱᱛᱮ ᱚᱱᱮ ᱛᱚ᱾ ᱠᱚᱞᱮᱡᱽ ᱥᱮᱠᱮᱱ ᱤᱭᱟᱨ ᱨᱮ ᱦᱩᱭᱩᱜ ᱠᱟᱱᱟ ᱟᱫᱚ ᱯᱚᱨᱤᱠᱠᱷᱟ ᱠᱚᱫᱚ ᱟᱣᱨᱤ ᱦᱩᱭᱩᱜ ᱛᱟᱞᱮᱭᱟ,
ᱦᱮᱸ᱾
ᱫᱟᱫᱟ ᱛᱟᱦᱚᱞᱮ ᱟᱫᱚ, ᱦᱩᱸ ᱦᱩᱸ᱾
ᱦᱳᱭ ᱚᱱᱟ ᱯᱚᱨᱤᱠᱠᱷᱟ ᱜᱤᱧ ᱞᱟᱹᱭᱟᱢ ᱠᱟᱱᱟ ᱛᱤᱥ ᱠᱚᱛᱮᱱ ᱛᱟᱯᱮ?
ᱟᱫᱚ ᱯᱚᱨᱤᱠᱠᱷᱟ ᱠᱚᱫᱚ ᱛᱚ ᱰᱮᱨᱤ ᱜᱮᱭᱟ ᱥᱮᱭ ᱥᱮᱯᱴᱮᱢᱵᱚᱨ ᱫᱚ ᱟᱞᱮᱭᱟᱜ ᱫᱚ ᱥᱮᱯᱴᱮᱢᱵᱚᱨ ᱥᱮᱫ ᱦᱩᱭᱩᱜ ᱜᱮ ᱛᱟᱞᱮᱭᱟ ᱯᱚᱨᱤᱠᱠᱷᱟ ᱠᱚᱫᱚ,
ᱟᱫᱚ ᱥᱮᱯᱴᱮᱢᱵᱚᱨ ᱥᱮᱫ ᱜᱮ ᱦᱩᱭᱩᱜᱼᱟ ᱛᱚ ᱯᱚᱨᱤᱠᱠᱷᱟ ᱠᱚᱫᱚ᱾
ᱦᱚᱸ᱾ ᱚᱞᱚᱜ ᱯᱟᱲᱦᱟᱣ ᱠᱚᱫᱚ ᱵᱷᱟᱜᱮ ᱜᱮ ᱪᱟᱞᱟᱜ ᱠᱟᱱᱟ ᱛᱟᱦᱚᱞᱮ, ᱚᱲᱟᱜ ᱛᱮ ᱪᱟᱹᱠᱨᱤ ᱵᱟᱹᱠᱨᱤ ᱠᱚ ᱞᱟᱹᱜᱤᱫ ᱛᱮ ᱥᱮᱨᱚᱠᱚᱢ ᱯᱟᱲᱦᱟᱣ ᱵᱟᱲᱟᱜ ᱠᱟᱱᱟ?
ᱟᱫᱚ ᱱᱟᱜ ᱪᱟᱹᱠᱨᱤ ᱵᱟᱹᱥᱨᱤ ᱞᱟᱹᱜᱤᱫ ᱫᱚ ᱯᱟᱲᱦᱟᱣ ᱫᱚ ᱯᱟᱲᱦᱟᱣ ᱦᱩᱭᱩᱜ ᱠᱟᱱ ᱜᱮᱭᱟ ᱟᱫᱚ ᱱᱮᱥ ᱫᱚ ᱮ ᱠᱚᱞᱮᱡᱽ ᱠᱚᱨᱟᱣ ᱥᱟᱶ ᱥᱟᱶᱛᱮ ᱟᱫᱚ ᱯᱚᱨᱤᱠᱠᱷᱟ ᱨᱮᱱᱟᱜ ᱫᱚ ᱚᱱᱮ ᱪᱟᱹᱠᱨᱤ ᱯᱚᱨᱤᱠᱠᱷᱟ ᱨᱮᱱᱟᱜ ᱫᱚ ᱯᱚᱨᱤᱠᱠᱷᱟ ᱠᱚᱫᱚ ᱮᱢ ᱵᱟᱲᱟ ᱦᱩᱭᱩᱜ ᱠᱟᱱ ᱜᱮᱭᱟ? ᱡᱩᱫᱤ ᱚᱱᱛᱮ ᱡᱩᱫᱤ ᱠᱚᱞᱮᱡᱽ ᱥᱮᱫ ᱡᱩᱫᱤ ᱠᱚᱞᱮᱡᱽ ᱞᱟᱦᱟ ᱨᱮᱜᱮ ᱡᱩᱫᱤ ᱪᱟᱹᱠᱨᱤ ᱵᱟᱹᱠᱨᱤ ᱧᱟᱢᱚᱜ ᱢᱟ᱾ ᱟᱨᱠᱤ ᱱᱟᱯᱟᱭ ᱠᱟᱛᱷᱟ ᱾ ᱟᱨ ᱡᱩᱫᱤ ᱵᱟᱝ ᱧᱟᱢᱚᱜ ᱨᱮᱦᱚᱸ ᱠᱚᱞᱮᱡᱽ ᱫᱚ ᱠᱚᱢᱯᱞᱤᱴ ᱦᱩᱭᱩᱜ ᱜᱮᱭᱟ ᱛᱚ ᱚᱱᱛᱮ ᱦᱚᱸ ᱯᱟᱲᱦᱟᱣ ᱫᱚ ᱵᱟᱜᱤ ᱵᱟᱝ ᱜᱟᱱᱚᱜ ᱯᱟᱲᱦᱟᱣ ᱫᱚ ᱠᱚᱱᱴᱤᱱᱤᱭᱩ ᱫᱚᱦᱚ, ᱛᱟᱦᱚᱞᱮ ᱫᱟᱫᱟ ᱟᱢ ᱫᱚ
ᱦᱮᱞᱳ, ᱛᱟᱦᱚᱞᱮ ᱟᱢᱫᱚ ᱛᱤᱱᱟᱹᱜ ᱥᱟᱺᱜᱤᱧᱮᱢ ᱯᱟᱲᱦᱟᱜᱼᱟ ᱢᱟᱱᱮ ᱯᱟᱲᱦᱟᱣ ᱵᱤ ᱮᱰ ᱮ ᱠᱚᱢᱯᱞᱤᱴ
ᱵᱟᱝᱼᱟ ᱟᱹᱣᱨᱤ ᱠᱚᱢᱯᱞᱤᱴᱚᱜ ᱠᱟᱱ ᱛᱤᱧᱟᱹ ᱪᱟᱞᱟᱜ ᱠᱟᱱ ᱜᱮ ᱛᱤᱧᱟ ᱦᱮᱸ ᱾ ᱟᱫᱚ ᱧᱮᱞ ᱦᱩᱭᱩᱜ ᱠᱟᱱᱟ ᱫᱮᱠᱤ ᱱᱚᱣᱟ ᱱᱚᱣᱟ ᱠᱚᱢᱯᱤᱞᱤ ᱥᱟᱞᱟᱜ ᱥᱟᱞᱟᱜ ᱛᱮᱜᱮ ᱡᱩᱫᱤ ᱡᱟᱦᱟᱱᱟᱜ ᱮᱴᱟᱜ ᱠᱚᱨᱮ ᱡᱩᱫᱤ ᱧᱟᱢᱚᱜ ᱠᱷᱟᱱ ᱫᱚ ᱵᱩᱜᱤ ᱠᱟᱛᱦᱟ ᱵᱟ ᱠᱷᱟᱱ ᱫᱚ ᱱᱚᱣᱟ ᱛᱟᱭᱱᱚᱢ ᱱᱚᱣᱟ ᱛᱟᱭᱱᱚᱢ ᱨᱮ ᱟᱫᱚ ᱦᱟᱸᱜ ᱩᱱᱠᱩ ᱛᱮᱫᱚ ᱦᱟᱸᱜ ᱵᱟᱝ ᱛᱟᱲᱟ ᱛᱟᱲᱤ ᱦᱮᱸ ᱮᱱᱦᱚᱸ ᱧᱮᱞ ᱦᱩᱭᱩᱜ ᱠᱟᱱᱟ ᱡᱮ ᱵᱟᱝ ᱡᱟᱦᱟᱸ ᱞᱮᱠᱟᱛᱮ ᱡᱟᱦᱟᱱᱟᱜ ᱠᱟᱹᱢᱤ ᱠᱚᱨᱮ ᱵᱚᱞᱚ ᱦᱩᱭᱩᱜᱼᱟ ᱟᱨ ᱱᱤᱛᱚᱜ ᱢᱟᱛᱚ ᱧᱮᱞᱚᱜ ᱠᱟᱱᱟ ᱟᱹᱰᱮ ᱠᱚᱢᱯᱤᱴᱤᱥᱮᱱ ᱫᱤᱱ ᱛᱚ᱾ ᱦᱮᱸ᱾ ᱱᱤᱛᱚᱜ ᱫᱚ ᱡᱟᱦᱟᱱᱟᱜ ᱪᱟᱹᱠᱨᱤ ᱠᱚᱨᱮ ᱠᱚᱢᱯᱤᱴᱤᱥᱮᱱ ᱚᱱᱠᱟ ᱞᱮᱠᱟ ᱪᱟᱹᱠᱨᱤ ᱵᱟᱝ ᱧᱟᱢᱚᱜ ᱠᱟᱱ ᱜᱮᱭᱟ᱾ ᱟᱫᱚ ᱚᱱᱟ ᱥᱟᱞᱟᱜ ᱥᱟᱞᱟᱜ ᱛᱮ ᱟᱵᱚ ᱫᱚ ᱯᱟᱲᱦᱟᱣ ᱥᱟᱞᱟᱜ ᱥᱟᱞᱟᱜ ᱛᱮ ᱧᱮᱞ ᱦᱩᱭᱩᱜ ᱛᱟᱵᱚᱱᱟ ᱡᱮ ᱵᱮᱠᱟᱯ ᱚᱯᱥᱮᱱ ᱵᱚᱱ ᱫᱚᱦᱚ ᱡᱚᱝᱚᱜᱼᱟ ᱦᱮᱸ ᱡᱩᱫᱤ ᱯᱟᱞᱚᱢᱟᱲᱟᱜ ᱛᱮ ᱡᱟᱦᱟᱱᱟᱜ ᱪᱟᱹᱠᱨᱤ ᱴᱟᱹᱠᱨᱤ ᱵᱟᱝ ᱧᱟᱢᱚᱜ ᱨᱮᱦᱚ ᱮᱱᱦᱚ ᱵᱮᱵᱽᱥᱟ ᱵᱟᱱᱤᱡᱽ ᱠᱟᱛᱮᱜ ᱨᱮᱦᱚᱸ ᱡᱚᱢ ᱟᱹᱥᱩᱞ ᱦᱩᱭᱩᱜᱼᱟ᱾ ᱚᱱᱛᱮ ᱦᱚᱸ ᱪᱤᱱᱛᱟᱹ ᱫᱚᱦᱚ ᱦᱚ ᱦᱩᱭᱩᱜᱼᱟ ᱦᱮᱸ ᱟᱫᱚ ᱵᱟᱠᱚ ᱢᱮᱛᱟ ᱟᱢ ᱟᱫᱚ ᱚᱱᱠᱟ ᱞᱮᱠᱟᱱᱟᱜ ᱠᱚᱢ ᱪᱤᱱᱛᱟᱹ ᱠᱟᱣᱱᱟ ᱥᱮ ᱵᱟᱝᱟ ᱡᱩᱫᱤ ᱮ ᱠᱟᱛᱷᱟ ᱥᱟᱵ ᱢᱮ ᱪᱟᱠᱨᱤ ᱵᱟᱢ ᱧᱟᱢ ᱞᱮ ᱦᱮᱸ ᱛᱟᱦᱚᱞᱮ ᱡᱟᱦᱟᱱᱟᱜ ᱠᱚᱢ ᱵᱮᱵᱥᱟ ᱵᱟᱱᱤᱡᱟᱢ ᱥᱮ ᱵᱟᱝᱟ?
ᱟᱫᱚ ᱚᱱᱟ ᱫᱚ ᱵᱷᱟᱵᱤ ᱫᱚ ᱵᱷᱟᱵᱤ ᱦᱩᱭ ᱠᱟᱱ ᱜᱮᱭᱟ ᱡᱮ ᱡᱩᱫᱤ ᱪᱟᱹᱠᱨᱤ ᱢᱟᱹᱠᱨᱤ ᱡᱩᱫᱤ ᱵᱟᱝ ᱞᱟᱜᱟᱣᱮᱱᱟ ᱟᱫᱚ ᱠᱚᱞᱮᱡᱽ ᱠᱚᱢᱯᱞᱤᱴ ᱦᱩᱭᱩᱜᱼᱟ ᱡᱟᱦᱟ ᱞᱮᱠᱟᱛᱮ ᱟᱫᱚ ᱠᱚᱞᱮᱡᱽ ᱠᱚᱢᱯᱞᱤᱴ ᱠᱟᱛᱮ ᱟᱫᱚ ᱠᱳᱢᱯᱟᱱᱤ ᱡᱟᱦᱟᱱᱟᱜ ᱚᱱᱠᱟᱱᱟᱜ ᱜᱮ
ᱚ ᱡᱟᱦᱟᱱᱟᱜ ᱠᱳᱢᱯᱟᱱᱤ ᱠᱟᱹᱢᱤ ᱠᱚᱨᱮᱜ ᱵᱟᱝ?
ᱦᱩᱸ ᱦᱩᱸ᱾
ᱚᱱᱠᱟ ᱞᱮᱠᱟ ᱫᱚ ᱵᱟᱢ ᱪᱤᱱᱛᱟᱹ ᱵᱟᱲᱟᱠᱟᱣᱟ ᱡᱮ ᱵᱟᱝ ᱠᱳᱢᱯᱟᱱᱤ ᱠᱟᱹᱢᱤ ᱵᱟᱝ ᱠᱟᱛᱮᱜ ᱨᱮᱦᱚᱸ ᱱᱚᱜᱼᱚᱭ ᱛᱚ ᱟᱹᱰᱤ ᱜᱟᱱ ᱜᱮ ᱵᱮᱵᱽᱥᱟ ᱠᱚ ᱢᱮᱱᱟᱜ ᱟᱠᱟᱫ ᱡᱟᱦᱟᱸ ᱫᱚ ᱚᱲᱟᱜ ᱨᱮ ᱛᱟᱦᱮᱸ ᱠᱟᱛᱮ ᱜᱮ ᱟᱛᱳ ᱚᱲᱟᱜ ᱨᱮ ᱛᱟᱦᱮᱸ ᱠᱟᱛᱮ ᱜᱮ ᱡᱟᱦᱟᱱᱟᱜ ᱫᱚᱠᱟᱱ ᱠᱚ ᱦᱮᱸ ᱵᱩᱥᱤ ᱢᱟᱞ ᱫᱚᱠᱟᱱ᱾ ᱦᱮᱸ ᱡᱟᱦᱟᱱᱟᱜ ᱥᱟᱭᱵᱟᱨ ᱠᱮᱯ ᱦᱩᱭᱩᱜ ᱦᱮᱸ ᱡᱟᱦᱟᱸ ᱞᱮᱠᱟᱱᱟᱜ ᱱᱚᱝᱠᱟ ᱫᱚᱠᱟᱱ ᱞᱩᱜᱽᱲᱤ ᱫᱚᱠᱟᱱ ᱠᱚ ᱚᱱᱠᱟ ᱞᱮᱠᱟᱱᱟᱜ ᱮᱢ ᱪᱟᱞ ᱫᱟᱲᱮᱭᱟᱜᱼᱟᱢ ᱚᱲᱟᱜ ᱠᱷᱚᱱ ᱜᱮᱢ ᱫᱤᱥᱚ ᱫᱟᱲᱮᱭᱟᱜᱼᱟ ᱚᱱᱟ ᱠᱚᱨᱮ ᱦᱚ ᱵᱷᱟᱜᱤ ᱴᱟᱠᱟ ᱯᱚᱭᱥᱟ ᱨᱳᱡᱽᱜᱟᱨ ᱜᱟᱱᱚᱜ ᱠᱟᱱᱟ ᱚᱱᱠᱟ ᱟᱹᱰᱤᱜᱟᱱ ᱜᱮ ᱚᱱᱠᱟ ᱦᱮᱸ ᱢᱟᱨᱟᱝ ᱢᱟᱨᱟᱝ ᱯᱟᱠᱟ ᱚᱲᱟᱜ ᱠᱚᱠᱚ ᱵᱮᱱᱟᱣ ᱮᱫᱟ ᱦᱮᱸ ᱯᱟᱠᱟ ᱫᱚᱞᱟᱱ ᱠᱚ ᱱᱚ ᱡᱚᱦᱚᱜ ᱦᱩᱭᱩᱜ ᱠᱟᱱᱟ ᱪᱟᱹᱠᱨᱤ ᱵᱟᱹᱠᱨᱤ ᱦᱚᱲ ᱦᱚᱸᱠᱚ ᱯᱷᱮᱞ ᱜᱚᱫᱮᱜ ᱠᱚᱣᱟ ᱵᱮᱵᱽᱥᱟᱭ ᱴᱷᱮᱱ ᱫᱚ ᱪᱟᱠᱨᱤ ᱵᱟᱹᱠᱨᱤ ᱦᱚᱲᱠᱚ ᱯᱷᱮᱞ ᱜᱚᱫᱚᱜ ᱠᱟᱱᱟ ᱩᱱᱠᱩ ᱞᱮᱠᱟ ᱴᱟᱠᱟ ᱯᱚᱭᱥᱟ ᱠᱚᱠᱚ ᱨᱳᱡᱽᱜᱟᱨ ᱫᱟᱲᱮᱭᱟᱜ ᱠᱟᱱᱟ ᱪᱟᱹᱠᱨᱤ ᱵᱟᱹᱠᱨᱤ ᱦᱚᱲ ᱠᱚ
ᱦᱩᱸ ᱦᱩᱸ ᱟᱫᱚ ᱚᱱᱟ ᱫᱚ ᱵᱷᱟᱵᱤ ᱫᱚ ᱵᱷᱟᱵᱤ ᱦᱩᱭ ᱠᱟᱱ ᱜᱮᱭᱟ ᱡᱮ ᱠᱚᱞᱮᱡᱽ ᱟᱫᱚ ᱠᱚᱞᱮᱡᱽ ᱠᱚᱢᱯᱞᱤᱴ ᱯᱚᱨᱮ ᱫᱚ ᱡᱩᱫᱤ ᱪᱟᱹᱠᱨᱤ ᱫᱚ ᱧᱟᱢᱚᱜ ᱜᱮᱭᱟ ᱛᱟᱦᱚᱞᱮ ᱯᱚᱭᱥᱟ ᱞᱟᱜᱟᱜ ᱜᱮᱭᱟ ᱡᱮ ᱚᱱᱟ ᱥᱟᱭᱵᱟᱨ ᱡᱟ ᱠᱚᱢᱯᱤᱭᱩᱴᱟᱨ ᱫᱚᱠᱟᱱ ᱠᱩᱞᱤ ᱞᱟᱹᱜᱤᱫ ᱫᱚ ᱾ ᱯᱚᱭᱥᱟ ᱠᱚᱫᱚ ᱞᱟᱜᱟᱜ ᱜᱮᱭᱟ ᱟᱫᱚ ᱟᱫᱚ ᱠᱳᱢᱯᱟᱱᱤ ᱱᱠᱟ ᱵᱚᱞᱚ ᱦᱩᱭᱩᱜᱼᱟ ᱡᱩᱫᱤ ᱵᱟᱝ ᱦᱩᱭᱩᱜ ᱚᱱᱛᱮ ᱠᱳᱢᱯᱟᱱᱤ ᱥᱮ ᱛᱟᱦᱚᱞᱮ ᱚᱱᱠᱟᱜᱮ ᱢᱟᱱᱮ ᱵᱮ ᱪᱟ ᱦᱩᱭᱩᱜᱼᱟ ᱟᱫᱚ ᱵᱮᱵᱽᱥᱟ ᱢᱮᱢᱥᱟ ᱵᱷᱩᱲᱤ ᱦᱩᱭᱩᱜᱼᱟ ᱡᱟᱦᱟᱱᱟᱜ ᱜᱮ ᱾
ᱦᱳᱭ ᱢᱟᱱᱮ ᱚᱱᱠᱟᱱᱟᱜ ᱵᱮᱠᱟᱯ ᱚᱯᱥᱮᱱ ᱫᱚ ᱫᱚᱦᱚ ᱠᱟᱜ ᱜᱮᱭᱟ ᱮᱱᱦᱚᱸ ᱢᱟᱨ ᱢᱟᱲᱟᱝ ᱞᱚᱠᱠᱷᱚ ᱫᱚ ᱦᱩᱭᱩᱜ ᱠᱟᱱᱟ ᱡᱮ ᱵᱟᱝᱟ ᱡᱟᱦᱟᱸ ᱞᱮᱠᱟ ᱛᱮᱜᱮ ᱦᱮᱸ ᱯᱟᱲᱦᱟᱣ ᱠᱟᱛᱮ ᱡᱟᱦᱟᱸᱱᱟᱜ ᱪᱟᱹᱠᱨᱤ ᱵᱚᱞᱚ ᱦᱩᱭᱩᱜᱼᱟ ᱪᱟᱹᱠᱨᱤ ᱧᱟᱢ ᱛᱮᱜᱮ ᱦᱩᱭᱩᱜᱼᱟ ᱚᱱᱠᱟ ᱢᱚᱱᱮ ᱠᱮᱴᱮᱡ ᱯᱟᱲᱦᱟᱣ ᱦᱩᱭᱩᱜᱼᱟ ᱮᱱᱦᱚᱸ ᱡᱩᱫᱤ ᱵᱟᱝ ᱧᱟᱢᱚᱜ ᱜᱮ ᱚᱱᱟ ᱛᱟᱭᱚᱢ ᱫᱟᱨᱟᱢ ᱨᱮᱱᱟᱜ ᱠᱟᱛᱷᱟ ᱠᱚᱫᱚ ᱩᱭᱦᱟᱹᱨ ᱫᱚᱦᱚ ᱠᱟᱜ ᱦᱩᱭᱩᱜᱼᱟ ᱡᱮ ᱵᱟᱝ ᱡᱟᱦᱟᱸᱱᱟᱜ ᱜᱮ ᱡᱟᱹᱥ ᱡᱟᱦᱟᱸ ᱞᱮᱠᱟ ᱛᱮᱜᱮ ᱤᱧ ᱯᱩᱭᱥᱟᱹᱧ ᱨᱳᱡᱽᱜᱟᱨ ᱜᱮᱭᱟ। ᱦᱮᱸ ᱚᱲᱟᱜ ᱥᱚᱝᱥᱟᱨ ᱪᱟᱞᱟᱣ ᱢᱟᱱᱮ ᱵᱟᱯᱞᱟ ᱠᱟᱛᱮ ᱵᱟᱢ ᱮᱠᱷᱟᱱᱮᱢ ᱦᱮᱸ ᱵᱟᱯᱞᱟ ᱠᱟᱛᱮ ᱥᱚᱝᱥᱟᱨ ᱠᱟᱛᱮᱢ ᱜᱤᱫᱽᱨᱟᱹ ᱯᱤᱫᱽᱨᱟᱹ ᱡᱷᱚᱜ ᱠᱟᱱ ᱦᱮᱸ ᱟᱹᱰᱤ ᱨᱚᱠᱚᱢ ᱥᱚᱝᱥᱟᱨ ᱨᱮ ᱠᱷᱚᱨᱚᱪ ᱦᱮᱱᱟᱜ ᱟᱠᱟᱜᱼᱟ। ᱡᱩᱫᱤ ᱚᱱᱠᱟ ᱤᱱᱠᱟᱢ ᱥᱳᱨᱥ ᱵᱟᱝ ᱛᱟᱦᱮᱱ ᱛᱟᱢᱟ ᱛᱟᱦᱚᱞᱮ ᱟᱢ ᱚᱲᱟᱜ ᱥᱚᱝᱥᱟᱨᱮᱢ ᱪᱟᱹᱞᱩᱭᱟ ᱪᱤᱠᱟᱹ ᱞᱮᱠᱟᱨᱮ ᱾ ᱚᱱᱟ ᱠᱚ ᱠᱷᱟᱹᱛᱤᱨ ᱛᱮ ᱢᱟᱲᱟᱝ ᱩᱭᱦᱟᱹᱨ ᱵᱷᱟᱵᱽᱱᱟ ᱫᱚᱦᱚᱭ ᱦᱩᱭᱩᱜᱼᱟ ᱾
ᱦᱮᱸ ᱟᱫᱚ ᱫᱚᱦᱚ ᱫᱚ ᱫᱚᱦᱚ ᱦᱩᱭ ᱠᱟᱱ ᱜᱮᱭᱟ ᱫᱚ ᱚᱱᱠᱟ ᱪᱤᱱᱛᱟᱹ ᱵᱷᱟᱵᱽᱱᱟ ᱟᱫᱚ ᱡᱟ ᱦᱩᱭᱩᱜ ᱠᱟᱱᱟ ᱡᱤᱫᱤ ᱠᱚᱞᱮᱡᱽ ᱠᱚᱢᱯᱞᱤᱴ ᱞᱟᱦᱟ ᱞᱟᱜᱮ ᱟᱫᱚ ᱪᱟᱹᱠᱨᱤ ᱧᱟᱢ ᱞᱮᱠᱷᱟᱱ ᱵᱷᱟᱹᱜᱤᱜᱼᱟ ᱚᱱᱟ ᱚᱱᱟ ᱡᱩᱨᱫᱟᱨ ᱫᱚ ᱯᱟᱲᱦᱟᱣ ᱫᱚ ᱯᱟᱲᱦᱟᱣ ᱦᱩᱭᱩᱜ ᱠᱟᱱ ᱜᱮᱭᱟ ᱾ ᱡᱩᱫᱤ ᱧᱟᱢ ᱵᱟᱲᱟᱜ ᱠᱷᱟᱱ ᱫᱚ ᱟᱫᱚ ᱵᱷᱟᱹᱜᱤᱜᱼᱟ ᱡᱩᱫᱤ ᱵᱟᱝ ᱧᱟᱢᱚᱜ ᱠᱷᱟᱱ ᱫᱚ ᱟᱫᱚ ᱦᱟᱞ ᱫᱚ ᱟᱲᱟᱜ ᱵᱟᱝ ᱜᱟᱱᱚᱜᱼᱟ ᱾ ᱡᱮ ᱵᱟᱝ ᱧᱟᱢᱚᱜᱼᱟ ᱥᱮ ᱪᱮᱫ ᱚᱱᱠᱟ ᱫᱚ ᱵᱟᱝ ᱡᱮ ᱟᱢ ᱡᱚᱛᱚ ᱫᱤᱱ ᱵᱟᱹᱧ ᱫᱟᱲᱮᱭᱟᱜᱼᱟ ᱛᱚᱛᱚ ᱫᱤᱱ ᱫᱚ ᱚᱱᱟ ᱛᱟᱭᱚᱢ ᱨᱮᱜᱤᱧ ᱞᱟᱜᱟᱣᱟ ᱾ ᱟᱫᱚ ᱡᱩᱫᱤ ᱞᱟᱜᱟᱜ ᱠᱷᱟᱱᱫᱚ ᱞᱟᱜᱟ ᱡᱩᱫᱤ ᱞᱟᱜᱟᱜᱼᱟ ᱛᱟᱦᱚᱞᱮ ᱵᱷᱟᱹᱜᱤᱜᱼᱟ ᱾
ᱦᱚᱭ ᱦᱚᱭ ᱢᱚᱱᱮ ᱠᱮᱴᱮᱡ ᱠᱮᱴᱮᱡ ᱪᱷᱩᱴᱟᱹᱣ ᱠᱚ ᱦᱩᱭᱩᱜᱼᱟ ᱛᱤᱱ ᱫᱷᱟᱹᱨᱤᱡ ᱵᱟᱝ ᱧᱟᱢᱚᱜᱼᱟ ᱾ ᱠᱟᱱᱟ ᱾
ᱦᱩᱸ ᱾
ᱮᱱᱦᱚᱸ ᱚᱱᱟ ᱥᱟᱞᱟᱜ ᱥᱟᱞᱟᱜ ᱛᱮᱦᱚᱸ
ᱫᱮᱠᱟ ᱵᱚᱠᱥᱮᱱ ᱫᱚᱦᱚ ᱠᱟᱜ ᱦᱩᱭᱩᱜᱼᱟ ᱡᱮ ᱵᱟᱝᱟ ᱡᱩᱫᱤ ᱛᱟᱝ ᱧᱟᱢᱚᱜ ᱜᱮ ᱠᱟᱱ ᱨᱮᱦᱚᱸ ᱦᱮᱸ ᱱᱚᱛᱮ ᱡᱩᱫᱤ ᱵᱚᱭᱮᱥ ᱦᱚᱸ ᱯᱟᱨᱚᱢᱚᱜ ᱠᱟᱱᱟ ᱛᱟᱦᱚᱞᱮ ᱫᱚ ᱤᱧ ᱵᱮᱵᱽᱥᱟ ᱵᱟᱹᱱᱤᱡᱽ ᱠᱟᱛᱮ ᱦᱚᱧ ᱡᱚᱢ ᱟᱹᱥᱩᱞ ᱫᱟᱲᱮᱭᱟᱜᱼᱟ ᱡᱟᱦᱟᱸ ᱡᱟᱦᱟᱸ ᱪᱟᱹᱠᱨᱤ ᱠᱟᱛᱮ ᱡᱟᱦᱟᱸ ᱴᱟᱠᱟ ᱟᱻ ᱧᱟᱢᱚᱜ ᱧᱟᱢ ᱠᱚᱜᱼᱟ ᱦᱮᱸ ᱵᱮᱵᱽᱥᱟ ᱵᱟᱹᱱᱤᱡᱽ ᱠᱟ ᱛᱮ ᱨᱮᱦᱚᱸ ᱚᱱᱟ ᱠᱷᱚᱱ ᱦᱚᱸ ᱵᱟᱹᱲᱛᱤ ᱴᱟᱠᱟ ᱟᱭ ᱨᱮᱱᱟᱜ ᱤᱧ ᱪᱮᱥᱴᱟᱭᱟ ᱦᱩᱸ ᱾
ᱦᱩᱸ ᱾
ᱛᱟᱦᱞᱮ ᱱᱮᱛᱟᱨ ᱫᱚ ᱟᱫᱚ ᱟᱹᱰᱤ ᱦᱚᱲᱜᱮ ᱧᱮᱞ ᱵᱟᱲᱟ ᱦᱩᱭ ᱠᱟᱱᱟ ᱡᱮ ᱢᱟᱱᱮ ᱯᱟᱲᱦᱟᱜ ᱞᱟᱹᱜᱤᱫ ᱡᱮ ᱥᱮ ᱪᱮᱫ ᱡᱩᱫᱤ ᱟᱛᱳ ᱯᱟᱲᱟ ᱠᱚᱨᱮ ᱡᱩᱫᱤᱢ ᱯᱟᱲᱦᱟᱣ ᱵᱟᱲᱟᱜ ᱠᱟᱱ ᱠᱷᱟᱱ ᱫᱚ ᱟᱫᱚ ᱚᱱᱮᱢ ᱡᱮ ᱟᱹᱰᱤ ᱵᱟᱠᱚ ᱡᱤᱜᱮᱭᱟᱥᱟ ᱱᱮᱛᱟ ᱱᱮᱛᱟᱨ ᱨᱮᱱ ᱜᱤᱫᱽᱨᱟᱹ ᱫᱚ ᱟᱹᱰᱤ ᱜᱮ ᱯᱟᱲᱟ ᱢᱟᱲᱟ ᱠᱚ ᱵᱟᱹᱜᱤ ᱪᱟᱵᱟᱭᱮᱫᱟ ᱟᱫᱚ ᱟᱫᱚ ᱚᱱᱟ ᱦᱚᱛᱮ ᱛᱮᱫᱚ ᱢᱩᱲᱩᱛ ᱡᱟᱦᱟᱸᱱᱟᱜ ᱫᱚ ᱥᱮᱨᱚᱠᱚᱢ ᱫᱚ ᱥᱚᱞᱤᱭᱩᱥᱚᱱ ᱠᱚᱫᱚ ᱵᱟᱠᱚ ᱞᱟᱹᱭ ᱵᱟᱲᱟᱭᱟ ᱡᱮ ᱚᱱᱠᱟ ᱚᱱᱠᱟ ᱡᱮ ᱚᱱᱠᱟ ᱠᱚᱨᱟᱣ ᱢᱮ ᱚᱱᱠᱟ ᱫᱚ ᱚᱱᱠᱟ ᱤᱭᱟᱹᱭ ᱢᱮ ᱚᱱᱠᱟᱱ ᱠᱚᱫᱚ ᱟᱫᱚ ᱞᱟᱹᱭ ᱦᱚᱲ ᱠᱚᱫᱚ ᱵᱟᱝ ᱧᱟᱢ ᱵᱟᱝ ᱧᱟᱢ ᱵᱟᱲᱟᱜ ᱫᱚ ᱚᱱᱠᱟ ᱫᱚ ᱾ ᱡᱮ ᱡᱟᱨ ᱠᱟᱹᱢᱤ ᱨᱮᱜᱮ ᱵᱮᱥᱛᱷᱚ ᱱᱮᱛᱟᱨ ᱫᱚ ᱾
ᱟᱫᱚ ᱡᱮ ᱡᱟᱨ ᱠᱟᱹᱢᱤ ᱨᱮᱫᱚ ᱵᱮᱥᱛᱚ ᱫᱚ ᱵᱮᱥᱛᱚ ᱜᱮ ᱟᱫᱚ ᱵᱟᱹᱲᱛᱤ ᱪᱮᱫ ᱧᱮᱞᱚᱜ ᱠᱟᱱᱟ ᱞᱟᱹᱭ ᱢᱮᱥᱮ? ᱟᱵᱚ ᱦᱚᱲ ᱫᱚ ᱵᱟᱲᱟᱹᱭ ᱠᱮᱜᱼᱟᱢ ᱠᱟᱹᱢᱤ ᱫᱚᱠᱚ ᱠᱟᱹᱢᱤ ᱠᱟᱱᱟ ᱠᱟᱹᱢᱤ ᱠᱟᱛᱮᱜ ᱠᱚ ᱡᱚᱢ ᱟᱹᱥᱩᱞᱚᱜ ᱠᱟᱱᱟ ᱦᱮᱸ ᱾
ᱦᱮᱸ ᱾
ᱡᱟᱦᱟᱸ ᱟᱛᱳ ᱚᱲᱟᱜ ᱠᱚᱨᱮ ᱦᱮᱱᱟᱜ ᱠᱚ ᱠᱟᱹᱢᱤ ᱠᱟᱛᱮᱫ ᱠᱚ ᱡᱚᱢ ᱟᱹᱥᱩᱞᱚᱜ ᱠᱟᱱᱟ ᱴᱷᱤᱠᱜᱮ ᱠᱤᱱᱛᱩ ᱛᱤᱱᱟᱹᱢ ᱫᱤᱱᱮᱢ ᱪᱟᱞᱟᱜ ᱟᱢ ᱱᱚᱝᱠᱟ ᱦᱮᱸ ᱮᱴᱟᱜ ᱮᱴᱟᱜ ᱠᱚᱫᱚ ᱧᱮᱞ ᱠᱚᱢ ᱩᱱᱠᱩ ᱠᱚᱫᱚ ᱠᱚ ᱪᱟᱹᱠᱨᱤ ᱵᱟᱹᱠᱨᱤ ᱠᱟᱱᱟ ᱡᱟᱦᱟᱱᱟᱜ ᱵᱟ ᱢᱟᱨᱟᱝ ᱢᱟᱨᱟᱝ ᱠᱚ ᱵᱮᱵᱽᱥᱟ ᱵᱟᱱᱤᱡ ᱮᱫᱟ᱾ ᱚᱱᱠᱟ ᱠᱟᱛᱮᱜ ᱢᱟᱨᱟᱝ ᱢᱟᱨᱟᱝ ᱯᱟᱠᱟ ᱫᱚᱞᱟᱱ ᱠᱚ ᱵᱮᱱᱟᱣ ᱡᱚᱦᱚᱜ ᱠᱟᱱᱛᱮ ᱚᱱᱠᱟ ᱨᱮᱠᱚ ᱛᱟᱦᱮᱱ ᱠᱟᱱᱟ᱾ ᱢᱮᱱ ᱟᱵᱚ ᱟᱛᱩ ᱚᱲᱟᱜ ᱨᱮᱫᱚ ᱚ ᱦᱮᱱᱟᱜ ᱵᱚᱱᱟ ᱞᱟᱹᱭ ᱵᱮᱵᱽᱥᱟ ᱞᱟᱹᱭ ᱞᱮᱠᱷᱟᱱ ᱫᱚ ᱥᱩᱫᱩ ᱧᱮᱞ ᱢᱮ ᱟᱵᱚ ᱟᱵᱚ ᱦᱚᱲ ᱠᱚᱲᱟ ᱠᱚᱫᱚ ᱦᱟᱸᱜ ᱵᱟᱦᱨᱮ ᱴᱟᱦᱨᱮ ᱠᱚ ᱠᱟᱹᱢᱤ ᱠᱚ ᱪᱟᱞᱟᱜ ᱠᱟᱱᱟ᱾ ᱟᱨ ᱠᱩᱲᱤ ᱦᱚᱯᱚᱱ ᱡᱟᱦᱟᱸᱭ ᱦᱟᱸᱜ ᱵᱟᱹᱦᱩ ᱠᱩᱲᱤ ᱠᱚ ᱩᱱᱠᱩ ᱠᱚᱫᱚ ᱟᱫᱚ ᱦᱟᱺᱰᱤ ᱠᱚᱠᱚ ᱵᱷᱟᱹᱴᱤ ᱦᱚᱪᱚᱭᱮᱫ ᱠᱚᱣᱟ ᱯᱟᱹᱣᱨᱟᱹ ᱠᱚᱠᱚ ᱵᱷᱟᱴᱤ ᱦᱚᱪᱚᱭᱮᱫ ᱠᱚᱣᱟ᱾ ᱤᱱᱟᱹ ᱠᱟᱛᱮ ᱟᱨ ᱛᱤᱱ ᱫᱤᱱ ᱛᱤᱱᱟᱹᱜ ᱢᱟᱨᱟᱝ ᱥᱚᱝᱥᱟᱨ ᱪᱟᱞᱟᱜ-ᱟ ᱞᱮ ᱢᱮ, ᱦᱮᱸ ᱚᱱᱟ ᱚᱱᱟ ᱴᱟᱠᱟ ᱛᱮ ᱛᱤᱱᱟᱹᱜ ᱯᱷᱟᱠᱟ ᱫᱟᱞᱟᱝ ᱮᱢ ᱵᱮᱱᱟᱣ ᱫᱟᱲᱮᱭᱟᱜᱼᱟ? ᱦᱮᱸ ᱡᱟᱦᱟᱸ ᱟᱢ ᱡᱟᱦᱟᱸ ᱧᱮᱞ ᱠᱚᱢ ᱦᱮᱸ ᱡᱟᱦᱟᱸᱭ ᱟᱭᱳ ᱦᱚᱲ ᱠᱚ ᱱᱩᱠᱩ ᱦᱟᱺᱰᱤ ᱯᱟᱹᱣᱨᱟᱹ ᱠᱚ ᱵᱷᱟᱴᱤᱭᱮᱫᱟ ᱦᱮᱸ ᱦᱟᱺᱰᱤ ᱯᱟᱹᱣᱨᱟᱹ ᱥᱟᱹᱭᱮᱫᱟ ᱩᱱᱠᱩ ᱚᱲᱟᱜ ᱦᱚᱲ ᱜᱮ ᱧᱮᱞ ᱠᱚᱢ ᱦᱮᱸ ᱧᱩ ᱢᱟᱛᱟᱞ ᱠᱚᱜ ᱠᱟᱱᱟ ᱠᱚ᱾
ᱦᱮᱸ
ᱥᱚᱝᱥᱟᱨ ᱪᱤᱠᱟᱹ ᱞᱮᱠᱟᱨᱮ ᱞᱟᱦᱟᱜᱼᱟ?
ᱟᱫᱚ ᱟᱵᱚ ᱥᱮᱫ ᱫᱚ ᱚᱱᱠᱟ ᱡᱮ ᱡᱟᱦᱟᱸᱭ ᱡᱟᱦᱟᱸᱭ ᱜᱤᱫᱽᱨᱟᱹ ᱠᱚᱜᱮ ᱥᱮ ᱪᱮᱱᱠᱟ ᱜᱤᱫᱽᱨᱟᱹ ᱥᱮ ᱟᱵᱚ ᱥᱚᱢᱟᱭ ᱨᱮᱱ ᱫᱚ ᱟᱫᱚ ᱩᱱᱠᱩ ᱫᱚ ᱵᱮᱥᱤᱨ ᱵᱷᱟᱜᱽ ᱜᱤᱫᱽᱨᱟᱹ ᱠᱚᱜᱮ ᱧᱮᱞ ᱠᱚᱢ ᱡᱮ ᱩᱱᱠᱩ ᱵᱮᱵᱽᱥᱟ ᱫᱚ ᱵᱟᱠᱚ ᱪᱟᱜ ᱜᱮᱭᱟ ᱞᱟᱡᱟᱜ ᱜᱮᱭᱟ ᱠᱚ ᱟᱫᱚ ᱞᱟᱡᱟᱣ ᱵᱟᱲᱟᱜ ᱜᱮᱭᱟ ᱠᱚ ᱟᱵᱚᱨᱮᱱ ᱫᱚ ᱵᱮᱥᱤᱨ ᱵᱷᱟᱜᱽ ᱜᱤᱫᱽᱨᱟᱹ ᱜᱮ, ᱡᱟᱦᱟᱸᱭ ᱜᱤᱫᱽᱨᱟᱹ ᱜᱮ ᱵᱮᱵᱽᱥᱟ ᱥᱮᱫ ᱫᱚ ᱵᱟᱠᱚ ᱪᱟ ᱵᱟᱲᱟᱜ ᱜᱮᱭᱟ ᱡᱟᱦᱟᱸ ᱦᱩᱭᱩᱜ ᱠᱟᱱᱟ ᱡᱮ ᱛᱚ ᱡᱷᱚᱛᱚ ᱜᱮ ᱧᱮᱞ ᱠᱚ ᱵᱮᱥᱤᱨ ᱵᱷᱟᱜ ᱫᱚ ᱵᱟᱭᱨᱮ ᱠᱟᱹᱢᱤ ᱠᱚ ᱪᱟᱣ ᱵᱟᱲᱟᱜ ᱠᱟᱱ ᱜᱮᱭᱟ᱾
ᱚᱱᱟᱴᱟᱜ ᱜᱮᱛᱚ ᱵᱷᱩᱞ ᱵᱷᱟᱜᱟᱣ ᱦᱩᱭᱩᱜ ᱛᱟᱵᱚᱱᱟ ᱡᱮ ᱵᱟᱝᱟ ᱦᱮᱸ ᱡᱟᱦᱟᱸᱭ ᱧᱮᱞ ᱟᱵᱚ ᱦᱚᱲ ᱜᱤᱫᱽᱨᱟᱹ ᱦᱮᱸ ᱵᱮᱵᱽᱥᱟ ᱠᱚᱨᱮᱫ ᱠᱚ ᱞᱟᱡᱟᱜᱼᱟ, ᱴᱷᱤᱠᱜ ᱜᱮᱭᱟ ᱦᱟᱱᱟ ᱦᱚᱨ ᱫᱷᱟᱨᱮ ᱥᱮ ᱦᱟᱱᱟ ᱦᱟᱴ ᱪᱟᱞᱟᱣ ᱠᱟᱛᱮᱜ ᱡᱟᱦᱱᱟᱜ ᱱᱚᱣᱟ ᱥᱚᱵᱽᱡᱤ ᱠᱚᱧ ᱫᱚᱠᱟᱱᱟ ᱟᱠᱷᱨᱤᱧᱟᱹᱧ ᱦᱮᱸ ᱦᱚᱲ ᱠᱚ ᱠᱚ ᱠᱚᱭᱚᱜ ᱤᱧᱟᱹ ᱪᱮᱫ ᱠᱚ ᱞᱟᱸᱫᱟ ᱟᱸᱧᱟ ᱪᱮᱫ ᱠᱚ ᱞᱟᱹᱭᱤᱧᱟ ᱦᱮᱸ ᱚᱱᱟ ᱠᱚ ᱵᱟᱠᱷᱟᱱ ᱡᱚᱠᱷᱚᱱ ᱦᱚᱨ ᱫᱷᱟᱨᱮ ᱡᱟᱦᱱᱟᱜ ᱫᱚᱠᱟᱱ ᱡᱚᱦᱚᱜ ᱛᱮ ᱦᱮᱸ ᱵᱩᱥᱤᱢᱟᱞ ᱫᱚᱠᱟᱱ ᱛᱟᱱᱤᱡ ᱡᱟᱦᱱᱟᱜ ᱫᱚᱠᱟᱱ ᱫᱚᱠᱟᱱ ᱛᱟᱱᱤᱡ ᱦᱮᱸ ᱦᱚᱲ ᱠᱚ ᱠᱤᱨᱤᱧ ᱠᱚ ᱦᱤᱡᱩᱜ ᱟᱠᱚ ᱞᱟᱸᱫᱟ ᱟᱸᱧᱟ ᱢᱟᱱᱮ ᱚᱱᱟ ᱛᱮᱫᱚ ᱢᱟᱹᱱ ᱪᱟᱞᱟᱜ ᱛᱟᱠᱚᱣᱟ ᱪᱤᱱᱛᱟᱹᱭᱟ ᱠᱚ ᱦᱮᱸ ᱢᱮᱱ ᱟᱭᱳ ᱦᱚᱲ ᱠᱚᱫᱚ ᱠᱚᱫᱚ ᱠᱚ ᱵᱷᱮᱡᱟ ᱠᱟᱠᱚᱣᱟ ᱦᱟᱺᱰᱤ ᱵᱷᱟᱴᱤ ᱴᱤ ᱡᱟᱦᱟᱱᱟᱜ ᱦᱟᱴ ᱨᱮ ᱢᱮᱞᱟ ᱯᱟᱛᱟᱨ ᱨᱮ ᱦᱩᱭᱩᱜᱼᱟ, ᱯᱟᱹᱣᱨᱟᱹ ᱠᱚᱠᱚ ᱵᱷᱟᱹᱴᱤ ᱠᱟᱜᱼᱟ, ᱟᱨ ᱚᱸᱰᱮ ᱜᱮᱠᱚ ᱧᱩ ᱥᱟᱲᱟᱝ ᱠᱚᱜᱼᱟ ᱴᱷᱤᱠ ᱜᱮᱭᱟ ᱚᱱᱟ ᱵᱷᱟᱴᱤ ᱠᱚᱨᱮ ᱢᱮᱞᱟ ᱯᱟᱛᱟ ᱠᱚᱨᱮ ᱵᱷᱟᱴᱤ ᱨᱮ ᱧᱩ ᱥᱟᱟᱲᱟᱝ ᱠᱚᱜ ᱚᱸᱰᱮ ᱜᱮᱠᱚ ᱜᱷᱚᱞᱴᱟᱣ ᱵᱟᱲᱟᱜᱼᱟ, ᱦᱮᱸ ᱩᱱ ᱚᱱᱟ ᱨᱮᱫᱚ ᱦᱟᱸᱜ ᱢᱟᱹᱱ ᱥᱚᱱᱢᱟᱱ ᱵᱟᱝ ᱪᱟᱞᱟᱜ ᱠᱟᱱᱟ᱾ ᱢᱟᱱᱮ ᱦᱚᱜᱼᱱᱚᱣᱟ ᱵᱟᱹᱲᱤᱡ ᱩᱭᱦᱟᱹᱨ ᱵᱷᱟᱵᱱᱟ ᱠᱷᱚᱱ ᱠᱟᱹᱴᱤᱡ ᱥᱟᱦᱟ ᱦᱩᱭᱩᱜᱼᱟ᱾ ᱴᱷᱤᱠ ᱜᱮᱭᱟ ᱵᱷᱟᱜᱤ ᱩᱭᱦᱟᱹᱨ ᱵᱷᱟᱵᱱᱟ ᱫᱚᱦᱚ ᱦᱩᱭᱩᱜᱼᱟ, ᱵᱮᱵᱽᱥᱟ ᱵᱟᱱᱤᱡᱽ ᱠᱟᱛᱮᱫ ᱫᱚ ᱚᱠᱚᱭᱟᱜ ᱢᱟᱹᱱ ᱥᱚᱱᱢᱟᱱ ᱚᱠᱚᱭᱟᱜ ᱵᱟᱝ ᱪᱟᱞᱟᱜᱼᱟ, ᱱᱚᱣᱟ ᱫᱚ ᱟᱵᱚᱣᱟᱜ ᱢᱤᱫᱴᱮᱱ ᱵᱷᱩᱞ ᱦᱮᱸ ᱵᱮᱵᱽᱥᱟ ᱵᱟᱹᱱᱤᱡᱽ ᱠᱟᱛᱮᱫ ᱟᱹᱱᱤᱡ ᱚᱲᱟᱜ ᱥᱚᱝᱥᱟᱨ ᱵᱷᱟᱜᱮ ᱧᱚᱜ ᱪᱟᱞᱟᱜᱼᱟ, ᱵᱟᱠᱷᱟᱱ ᱫᱚ ᱧᱮᱞ ᱢᱮᱥᱮ ᱵᱟᱠᱷᱟᱱ ᱧᱮᱞ ᱢᱮᱥᱮ ᱟᱵᱚ ᱚᱲᱟᱜ